ᱦᱮᱞᱚᱣ᱾
ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱟᱪᱪᱷᱟ᱾
ᱱᱮᱴᱣᱟᱨᱠ ᱦᱟᱞᱠᱟᱭ ᱯᱨᱚᱵᱞᱮᱢᱮᱫ ᱛᱟᱢᱟ᱾
ᱟᱪᱪᱷᱟ ᱱᱤᱛᱚᱜ ᱱᱤᱛᱚᱜ
ᱱᱤᱛᱚᱜ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱪᱷᱟ᱾ ᱱᱤᱛᱚᱜ ᱦᱚᱸ ᱴᱷᱤ ᱜᱮ ᱟᱸᱡᱚᱢᱚᱜ ᱠᱟᱱᱟ? ᱟᱪᱪᱷᱟ ᱮᱧᱟᱜ ᱦᱚᱸ ᱴᱷᱤᱠ ᱜᱮᱭᱟ ᱟᱢ ᱦᱚᱸ ᱴᱷᱤᱠ ᱜᱮ ᱟᱸᱡᱚᱢᱚᱜ ᱠᱟᱱᱟ᱾ ᱛᱚ ᱡᱚᱢ ᱵᱟᱲᱟ ᱡᱚᱢ ᱵᱟᱲᱟ ᱦᱩᱭᱱᱟ ᱥᱮ ᱟᱹᱣᱨᱤ?
ᱦᱮᱸ ᱡᱚᱢ ᱵᱟᱲᱟ ᱫᱚ ᱦᱩᱭᱱᱟ ᱱᱚᱭ ᱛᱚ ᱫᱩᱲᱩᱵ ᱵᱟᱲᱟ ᱦᱩᱭ ᱟᱠᱟᱱᱟ ᱡᱚᱢ ᱠᱟᱛᱮ ᱜᱮ᱾
ᱟᱪᱪᱷᱟ ᱪᱷᱟ ᱪᱷᱟ᱾
ᱦᱚᱭ ᱚᱱᱟᱜᱮ᱾
ᱪᱮᱫ ᱯᱮ ᱪᱤᱠᱟᱹ ᱵᱟᱲᱟᱭ ᱚᱻ ᱟᱪᱪᱷᱟ ᱟᱪᱪᱷᱟ ᱟᱲᱟᱜ ᱠᱚᱯᱮ ᱩᱛᱩ ᱞᱮᱫᱟ᱾ ᱪᱮᱫ ᱟᱲᱟᱜ ᱠᱚᱯᱮ ᱪᱮᱫ ᱟᱲᱟᱜ ᱠᱚᱯᱮ ᱩᱛᱩ ᱜᱚᱫ ᱞᱮᱫᱟ, ᱢᱩᱱᱜᱟᱹ ᱟᱲᱟᱜ ᱠᱚ?
ᱦᱮᱸ ᱢᱩᱱᱜᱟᱹ ᱟᱲᱟᱜ ᱛᱟᱨᱯᱚᱨᱮ ᱟᱞᱩ ᱥᱤᱯᱤ᱾
ᱚ ᱟᱨ ᱫᱟᱜ ᱢᱟᱹᱰᱤ᱾
ᱦᱮᱸ ᱫᱟᱜ ᱢᱟᱹᱰᱤ ᱫᱟᱠᱟ᱾
ᱦᱮᱸ ᱦᱮᱸ᱾
ᱚᱱᱟᱜᱮ ᱛᱚ ᱠᱟᱹᱴᱤᱡ ᱵᱷᱟᱹᱜᱮ ᱵᱩᱡᱷᱟᱹᱜᱼᱟ᱾
ᱚᱱᱟᱜᱮ ᱵᱷᱟᱹᱜᱤ ᱵᱩᱡᱷᱟᱹᱜᱼᱟ᱾
ᱦᱩᱸ ᱛᱟᱦᱞᱮ ᱟᱢ ᱫᱚᱢ ᱡᱚᱢ ᱵᱟᱲᱟ ᱠᱮᱫᱟ ᱥᱮ ᱟᱣᱨᱤ?
ᱚ᱾
ᱡᱚᱢ ᱵᱟᱲᱟ ᱦᱩᱭᱮᱱ ᱛᱟᱢᱟ ᱥᱮ ᱟᱣᱨᱤ?
ᱦᱮᱸ ᱡᱚᱢ ᱵᱟᱲᱟ ᱦᱩᱭᱮᱱ ᱜᱮᱭᱟ᱾
ᱫᱟᱜ ᱢᱟᱹᱰᱤ ᱫᱟᱠᱟ ᱦᱩᱭ ᱞᱮᱱᱟ ᱱᱟᱦᱟᱜ ᱟᱨ ᱟᱞᱩ ᱵᱷᱟᱹᱡᱤ ᱛᱟᱦᱮᱸ ᱠᱟᱱᱟ, ᱦᱩᱸ ᱛᱚ ᱫᱟᱜ ᱵᱟᱲᱟᱭ ᱥᱮ ᱵᱟᱝᱟ ᱟᱯᱮᱥᱮᱫ?
ᱫᱟᱜ ᱫᱚ ᱫᱟᱜ ᱵᱟᱲᱟ ᱠᱮᱫᱟᱭ ᱛᱚ ᱨᱤᱢᱤᱞ ᱨᱤᱢᱤᱞ ᱧᱮᱞᱚᱜ ᱠᱟᱱᱟ ᱟᱫᱚ ᱫᱟᱜ ᱫᱟᱭ ᱥᱮ ᱵᱟᱝ? ᱥᱮᱛᱟᱜ ᱵᱮᱲᱟ ᱠᱟᱹᱴᱤᱡ ᱠᱟᱹᱴᱤᱡ ᱫᱟᱜ ᱮ ᱡᱚᱨᱚᱭᱮᱫ ᱛᱟᱦᱮᱸᱜ ᱛᱚ᱾ ᱟᱫᱚ ᱱᱤᱛᱚᱜ ᱫᱚ ᱚᱱᱠᱟ ᱫᱚ ᱵᱟᱝ ᱵᱩᱡᱷᱟᱹᱜ ᱠᱟᱱᱟ ᱛᱚ ᱡᱮ ᱫᱟᱜᱟᱭ ᱢᱮᱱᱛᱮ᱾
ᱟᱪᱪᱷᱟ
ᱨᱤᱢᱤᱞ ᱫᱚ ᱨᱤᱢᱤᱞ ᱠᱟᱜ ᱜᱮᱭᱟ ᱫᱟᱜ ᱞᱮᱠᱷᱟᱱ ᱠᱟᱹᱴᱤᱡ ᱵᱷᱟᱹᱜᱤᱜᱼᱟ᱾
ᱨᱤᱢᱤᱞ ᱫᱚᱭ ᱨᱤᱢᱤᱞ ᱠᱟᱫᱟᱭ ᱵᱟᱝ?
ᱟᱯᱮ ᱥᱮᱫ ᱫᱚ ᱪᱮᱫ ᱞᱮᱠᱟ ᱛᱟᱦᱞᱮ?
ᱟᱞᱮ ᱥᱮᱫ ᱦᱚᱸ ᱚᱱᱠᱟ ᱜᱮ ᱨᱤᱢᱤᱞ ᱨᱤᱢᱤᱞ ᱜᱮ ᱜᱚᱴᱟ ᱜᱮ ᱛᱮᱦᱮᱧ ᱫᱚ ᱚᱱᱠᱟ ᱨᱤᱜᱤᱞ ᱨᱤᱢᱤᱞ ᱜᱮ ᱵᱩᱡᱷᱟᱹᱜ ᱠᱟᱱ᱾
ᱫᱟᱜ ᱵᱟᱲᱟ ᱠᱮᱫᱟ ᱥᱮ ᱵᱟᱝ ᱛᱟᱦᱞᱮ?
ᱮ ᱥᱮᱛᱟᱜ ᱵᱮᱲᱟ ᱫᱚᱢᱮ ᱜᱮ ᱫᱟᱜ ᱠᱮᱫᱟ ᱟᱫᱚ ᱵᱚᱱᱫᱚ ᱟᱠᱟᱫᱟᱭ ᱱᱤᱛᱚᱜ᱾ ᱵᱮᱨᱮᱫ ᱛᱚᱨᱟ ᱦᱟᱫ ᱦᱟᱫ ᱮ ᱫᱟᱜ ᱠᱮᱫᱟ ᱟᱫᱚᱭ ᱵᱚᱱᱫᱚ ᱠᱮᱫᱟ᱾
ᱦᱚᱸ ᱛᱟᱨᱮ
ᱦᱩᱸ
ᱱᱚᱛᱮ ᱫᱚ ᱩᱱᱟᱹᱜ ᱡᱩᱨ ᱫᱚ ᱵᱟᱭ ᱫᱟᱜ ᱟᱠᱟᱫᱟ ᱦᱟᱞᱠᱟᱨ ᱜᱮ ᱫᱟᱜ ᱠᱮᱫᱟᱭ᱾
ᱟᱪᱪᱷᱟ ᱟᱪᱪᱷᱟ ᱟᱪᱪᱷᱟ ᱚᱱᱟᱦᱚ ᱛᱚᱞᱟ ᱠᱚᱯᱮ ᱜᱤᱰᱤ ᱫᱟᱲᱮᱭᱟᱜᱼᱟ ᱟᱞᱮᱥᱮᱫ ᱫᱚ ᱛᱚᱞᱟ ᱠᱚᱦᱚᱸ ᱢᱤᱫᱴᱮᱱ ᱦᱚᱲ ᱦᱚᱸ ᱛᱚᱞᱟ ᱵᱟᱠᱚ ᱜᱤᱰᱤ ᱟᱠᱟᱫᱟ᱾
ᱛᱟᱞᱦᱮ ᱟᱢ ᱫᱚᱢ ᱜᱤᱰᱤ ᱠᱟᱫᱟ ᱥᱮ ᱵᱟᱝ?
ᱵᱟᱝ ᱵᱟᱝ ᱵᱟᱝ ᱜᱤᱲᱤ ᱦᱩᱭ ᱟᱠᱟᱱᱟ ᱫᱟᱜ ᱡᱟᱞᱟ ᱨᱮᱜᱮ ᱵᱟᱝ ᱜᱤᱲᱤ ᱟᱠᱟᱱᱟ ᱵᱟᱹᱛᱟᱹᱲᱤ ᱠᱚ ᱵᱟᱝ ᱧᱟᱢ ᱟᱠᱟᱱᱟ᱾
ᱦᱮᱸᱛᱚ ᱚᱱᱟᱜᱮ ᱫᱟᱜ ᱡᱟᱹᱯᱩᱫ ᱦᱚᱸ ᱟᱥᱟᱲ ᱵᱚᱸᱜᱟ ᱛᱚ ᱥᱮᱴᱮᱨ ᱮᱱᱟ᱾
ᱦᱮᱸ
ᱟᱥᱟᱲ ᱵᱚᱸᱜᱟ ᱥᱮᱴᱮᱨ ᱢᱟᱱᱮ ᱟᱥᱟᱲ ᱵᱚᱸᱜᱟ ᱜᱮ ᱪᱟᱞᱟᱜ ᱠᱟᱱᱟ᱾
ᱦᱮᱸ ᱦᱮᱸ
ᱦᱳᱭ ᱫᱟᱜ ᱦᱚᱸ ᱚᱱᱟ ᱠᱷᱟᱹᱛᱤᱨᱮ ᱫᱟᱜ ᱫᱟᱭ ᱦᱩᱸ ᱦᱮᱸ ᱚᱱᱠᱟᱜᱮ᱾
ᱟᱪᱷᱟ ᱟᱪᱷᱟ
ᱛᱟᱞᱦᱮ ᱡᱟᱹᱯᱩᱫ ᱫᱤᱱ ᱦᱚᱸ ᱛᱚ ᱵᱚᱞᱚᱭᱮᱱᱟ ᱡᱟᱹᱯᱩᱫ ᱫᱤᱱ ᱡᱩᱫᱤ ᱵᱟᱭ ᱫᱟᱜᱟ ᱛᱟᱞᱦᱮ ᱛᱤᱥᱮ ᱫᱟᱜᱟ ᱦᱮᱸ ᱥᱮ ᱵᱟᱝ ᱚᱱᱟᱜᱮ ᱫᱚᱢᱮ ᱜᱚᱨᱚᱢ ᱜᱮ ᱵᱩᱡᱷᱟᱹᱜ ᱠᱟᱱᱟ ᱫᱟᱜ ᱞᱮᱠᱷᱟᱱ ᱠᱟᱹᱴᱤᱡ ᱵᱷᱟᱜᱤᱜᱼᱟ
ᱦᱮᱸ ᱦᱮᱸ ᱫᱟᱜ ᱞᱮᱠᱷᱟᱱ ᱫᱚ ᱦᱳᱭ ᱫᱚ ᱦᱳᱭ ᱠᱚᱜ ᱜᱮᱭᱟ
ᱳᱭ ᱠᱟᱹᱴᱤᱡ ᱡᱩᱫᱤ ᱫᱟᱜ ᱵᱟᱲᱟ ᱠᱮᱭᱟᱭ
ᱦᱮᱸ
ᱚᱱᱠᱟ ᱠᱟᱹᱴᱤᱡ ᱠᱟᱹᱴᱤᱡ ᱮ ᱫᱟᱜ ᱫᱟᱭ ᱠᱟᱹᱴᱤᱡ ᱡᱳᱨ ᱧᱚᱜ ᱫᱟᱜ ᱞᱮᱠᱷᱟᱱ ᱠᱟᱹᱴᱤᱡ ᱵᱷᱟᱜᱮ ᱵᱩᱡᱷᱟᱹᱜᱼᱟ
ᱟᱞᱮᱥᱮᱫ ᱫᱚ ᱱᱚᱜᱼᱚᱭ ᱫᱟᱜ ᱫᱚᱭ ᱫᱟᱜ ᱵᱟᱲᱟᱭᱮᱫ ᱜᱮᱭᱟ ᱟᱠᱷᱟᱱ ᱡᱳᱨ ᱡᱳᱨ ᱜᱮ
ᱦᱳᱭ ᱦᱳᱭ
ᱚᱱᱟ ᱛᱮᱜᱮ ᱛᱚᱞᱟ ᱠᱚ ᱵᱟᱝᱠᱚ ᱜᱤᱰᱤ ᱫᱟᱲᱭᱟᱜ ᱠᱟᱱᱟ ᱦᱚᱲ ᱠᱚ
ᱚ ᱯᱨᱟᱭ ᱜᱮ ᱛᱟᱞᱦᱮ ᱟᱯᱮᱥᱮᱫ ᱫᱚ ᱫᱟᱜ ᱫᱟᱭ? ᱦᱚ
ᱛᱚᱞᱟ ᱜᱤᱰᱤ ᱨᱮᱱᱟᱜ ᱥᱩᱡᱳᱜᱽ ᱜᱮ ᱵᱟᱭ ᱮᱢᱚᱜ ᱠᱟᱱᱟ ᱢᱟᱱᱮ ᱢᱤᱫ ᱫᱤᱱ ᱪᱷᱟᱲᱟ ᱫᱚᱭ ᱫᱟᱜ ᱮᱫ ᱜᱮᱭᱟ ᱦᱮᱸ ᱫᱟᱜ ᱮᱫᱟ
ᱛᱟᱞᱦᱮ ᱪᱮᱫ ᱠᱚᱢ ᱠᱟᱹᱢᱤ ᱵᱟᱲᱟᱭᱮᱫᱟ?
ᱠᱟᱹᱢᱤ ᱫᱚ ᱚᱲᱟᱜ ᱠᱚᱨᱮ ᱜᱮ ᱟᱠᱷᱟᱱ ᱱᱤᱛᱚᱜ ᱫᱚ ᱛᱚᱞᱟ ᱠᱚᱜᱮ ᱵᱟᱝ ᱜᱤᱰᱤ ᱵᱟᱲᱟ ᱦᱩᱭ ᱟᱠᱟᱱᱟ
ᱦᱮᱸ ᱛᱚ ᱡᱟᱹᱯᱩᱫ ᱨᱮᱫᱚ ᱟᱫᱚ ᱪᱤᱠᱟᱹᱛᱮᱢ ᱜᱤᱰᱤᱭᱟ ᱛᱚᱞᱟ ᱛᱟᱞᱦᱮ ᱛᱤᱥ ᱯᱮ ᱜᱤᱰᱤᱫᱟ ᱛᱚᱞᱟ ᱠᱚᱫᱚ?
ᱚᱻ ᱢᱮᱱᱫᱟᱠᱚ ᱟᱠᱷᱟᱱ ᱜᱟᱯᱟ ᱢᱮᱭᱟᱝ ᱥᱮᱫ ᱠᱷᱚᱱ ᱥᱤᱛᱩᱝ ᱟᱭ
ᱚ ᱞᱟᱹᱭ ᱫᱟᱠᱚ
ᱦᱮᱸ
ᱟᱞᱮᱥᱮᱫ ᱫᱚ ᱥᱤᱛᱩᱝ ᱜᱮᱭ ᱥᱤᱛᱩᱝ ᱮ ᱫᱟᱭ ᱫᱟᱜ ᱫᱚ ᱵᱟᱭ ᱫᱟᱜ ᱮᱫᱟ
ᱟᱪᱷᱟ ᱟᱪᱷᱟ
ᱦᱩᱸ ᱟᱞᱮ ᱫᱚ ᱛᱚᱞᱟ ᱫᱚᱞᱮ ᱜᱤᱰᱤ ᱵᱟᱲᱟ ᱜᱤᱰᱤ ᱵᱟᱲᱟ ᱠᱮᱫ ᱜᱮᱭᱟ
ᱚᱻ
ᱦᱳᱭ ᱦᱳᱭ ᱟᱫᱚ ᱛᱤᱥ ᱠᱚᱛᱮ ᱫᱟᱨᱮᱜ ᱠᱟᱱᱟ ᱦᱟᱸᱜ ᱢᱟᱱᱮ ᱦᱟᱨᱟᱜ ᱠᱟᱱᱟ
ᱦᱮᱸ ᱦᱮᱸ
ᱚᱱᱟᱜᱮ ᱟᱫᱚ ᱵᱟᱭ ᱵᱟᱝᱠᱷᱟᱱ ᱡᱩᱫᱤ ᱫᱚᱢᱮ ᱫᱟᱜ ᱟᱭ ᱦᱟᱸᱜ ᱵᱟᱝ ᱤᱭᱟᱹᱜ ᱟᱛᱚ ᱦᱟᱸᱜ
ᱦᱩᱸ
ᱦᱮᱴᱩᱸ ᱦᱟᱞᱠᱟᱨ ᱢᱚᱫᱽᱫᱷᱮ ᱫᱟᱜ ᱞᱮᱠᱷᱟᱱ ᱜᱮᱛᱚ ᱴᱷᱤᱠᱟ
ᱦᱮᱸ
ᱦᱳᱭᱛᱚ ᱛᱟᱞᱦᱮ ᱪᱮᱫ ᱠᱚ ᱟᱯᱮ ᱫᱚᱯᱮ ᱤᱭᱟᱹᱭ ᱜᱮᱭᱟ ᱪᱮᱫ ᱠᱚ ᱞᱟᱹᱜᱤᱫ ᱫᱚ ᱢᱟᱱᱮ ᱪᱮᱫ ᱠᱚᱯᱮ ᱪᱟᱥ ᱜᱮᱭᱟ? ᱪᱮᱫ ᱤᱭᱟᱹ ᱠᱚ ᱦᱳᱲᱳ ᱠᱚ
ᱟᱞᱮ ᱥᱮᱫ ᱫᱚ ᱥᱩᱫᱩ ᱦᱩᱲᱩ ᱠᱚ ᱨᱚᱦᱚᱭ ᱜᱮᱭᱟ ᱚᱱᱟᱠᱷᱚᱱ ᱮᱴᱟᱜ ᱟᱜ ᱫᱚ ᱥᱚᱵᱽᱡᱤ ᱠᱚᱫᱚ ᱱᱟᱠᱷᱟᱱ ᱟᱹᱞᱩ ᱠᱚᱜᱮᱞᱮ ᱨᱚᱦᱚᱭ ᱜᱮᱭᱟ, ᱟᱹᱞᱩ ᱠᱚ ᱯᱮᱸᱭᱟᱡᱽ ᱠᱚᱞᱮ ᱨᱚᱦᱚᱭ ᱜᱮᱭᱟ᱾ ᱥᱚᱵᱽᱡᱤ ᱫᱚ ᱮᱠᱷᱟᱱ
ᱦᱮᱸ ᱛᱟᱦᱞᱮ ᱟᱹᱞᱩ ᱠᱚ ᱯᱮ ᱨᱚᱦᱚᱭ ᱜᱮᱭᱟ ᱟᱨ ᱛᱟᱦᱞᱮ ᱦᱩᱲᱩ ᱠᱚᱫᱚ ᱪᱮᱫ ᱦᱩᱲᱩ ᱠᱚ ᱯᱮ ᱨᱚᱦᱚᱭ ᱜᱮᱭᱟ ᱟᱯᱮᱥᱮᱫ ᱫᱚ?
ᱦᱩᱲᱩ ᱫᱚ ᱠᱷᱟᱱ ᱱᱟᱥᱮ ᱫᱚ ᱟᱹᱰᱤ ᱯᱟᱧᱡᱟᱵᱽ ᱪᱷᱚᱛᱨᱤᱥ ᱵᱤᱵᱤ ᱮᱜᱟᱨᱚ ᱴᱮᱴᱮᱱ ᱥᱚᱨᱱᱚ ᱞᱚᱞᱟᱴ ᱪᱮᱫ ᱠᱚᱪᱚ ᱫᱚᱢᱮ ᱚᱱᱠᱟᱱᱟᱜ ᱢᱮᱱᱟᱜ ᱟᱠᱟᱜᱼᱟ᱾
ᱦᱳᱭ ᱦᱳᱭ
ᱦᱮᱸ ᱟᱨ ᱱᱮᱛᱟᱨ ᱫᱚ ᱟᱨᱚ ᱟᱭᱢᱟ ᱧᱩᱛᱩᱢ ᱰᱷᱮᱨ ᱧᱩᱛᱩᱢ ᱢᱟᱱᱮ ᱮᱴᱟᱜ ᱮᱴᱟᱜ ᱧᱩᱛᱩᱢ ᱠᱚᱠᱚ ᱩᱰᱩᱠ ᱟᱠᱟᱜᱼᱟ᱾
ᱦᱮᱸ ᱦᱮᱸ
ᱦᱮᱸ
ᱚᱳ ᱛᱟᱞᱦᱮ ᱵᱷᱟᱜᱮ ᱜᱮ ᱵᱷᱟᱜᱮ ᱜᱮ ᱛᱟᱞᱦᱮ ᱟᱯᱮ ᱥᱮᱫ ᱫᱚᱠᱚ ᱤᱭᱟᱹᱭ ᱜᱮᱭᱟ᱾
ᱦᱮᱸ
ᱟᱞᱮ ᱥᱮᱫ ᱫᱚ ᱩᱱᱟᱹᱜ ᱡᱤᱱᱤᱥ ᱫᱚ ᱵᱟᱠᱚ ᱤᱭᱟᱹᱭ ᱜᱮᱭᱟ, ᱟᱞᱮ ᱥᱮᱫ ᱫᱚ ᱵᱷᱤᱵᱤ ᱜᱟᱨᱚ ᱠᱚᱜᱮ ᱚᱱᱟ ᱠᱚᱜᱮ ᱥᱚᱨᱱᱚ ᱠᱚ ᱦᱮᱸ ᱜᱩᱦᱩᱢ ᱜᱩᱦᱩᱢ ᱠᱚᱦᱚᱸ ᱠᱚ ᱪᱟᱥ ᱜᱮᱭᱟ ᱟᱫᱚ ᱜᱩᱦᱩᱢ ᱪᱟᱥ ᱫᱚ ᱤᱧ ᱫᱚ ᱵᱟᱹᱧ ᱵᱟᱲᱟᱭᱟ ᱛᱚ ᱟᱢᱮᱢ ᱵᱟᱲᱟᱭᱟ ᱜᱩᱦᱩᱢ ᱪᱟᱥ ᱥᱮ ᱵᱟᱢ ᱵᱟᱲᱟᱭᱟ?
ᱜᱩᱦᱩᱢ ᱪᱟᱥ ᱫᱚ ᱟᱞᱮ ᱥᱮᱫ ᱫᱚ ᱵᱟᱝ ᱠᱚ ᱨᱚᱦᱚᱭ ᱜᱮᱭᱟ, ᱜᱩᱦᱩᱢ ᱫᱚ ᱠᱷᱟᱱ ᱟᱞᱮ ᱥᱮᱫ ᱫᱚ᱾
ᱦᱮᱸᱛᱚ ᱜᱩᱦᱩᱢ ᱠᱚᱠᱚ ᱜᱩᱦᱩᱢ ᱠᱚ ᱠᱚ ᱪᱟᱥᱟ ᱛᱚ ᱫᱚᱢᱮ ᱟᱞᱮ ᱥᱮᱫ ᱫᱚ᱾
ᱚ ᱟᱞᱮ ᱥᱮᱫ ᱫᱚ ᱥᱩᱫᱩ ᱱᱟᱦᱟᱸᱜ ᱦᱩᱲᱩ ᱟᱨ ᱟᱹᱞᱩ ᱯᱮᱸᱭᱟᱡᱽ
ᱚ ᱦᱮᱸᱛᱚ᱾
ᱤᱱᱟ ᱜᱮ᱾
ᱵᱷᱟᱜᱮ ᱜᱮ ᱛᱟᱦᱞᱮ
ᱦᱮᱸ ᱟᱨᱦᱚᱸ ᱠᱤᱪᱷᱩ ᱫᱩᱨ ᱥᱟᱺᱜᱤᱧ ᱥᱮᱫ ᱫᱚ ᱚᱱᱛᱮ ᱫᱚ ᱟᱹᱞᱩ ᱯᱮᱸᱭᱟᱡᱽ ᱫᱚ ᱵᱟᱠᱚ ᱨᱚᱦᱚᱭᱟ, ᱚᱱᱛᱮ ᱫᱚ ᱚᱱᱮ ᱠᱚᱸᱰᱷᱟ ᱠᱚ ᱨᱚᱦᱚᱭᱟ ᱚᱱᱛᱮ ᱫᱚ᱾
ᱚ ᱦᱮᱸ ᱚᱱᱟᱜᱮ ᱟᱹᱞᱩ ᱠᱚᱫᱚ ᱪᱤᱫᱠᱟ ᱠᱚ ᱪᱟᱥᱟ ᱟᱹᱞᱩ ᱪᱟᱥᱮᱢ ᱵᱟᱲᱟᱭ ᱞᱮᱠᱷᱟᱱ ᱠᱟᱹᱴᱤᱡ ᱮᱢ ᱞᱟᱹᱭ ᱠᱤᱧᱟᱹ᱾
ᱦᱩᱸ ᱟᱞᱩ ᱪᱟᱥ ᱫᱚ ᱯᱳᱭᱞᱳ ᱠᱷᱮᱛ ᱠᱚ ᱥᱤᱭᱟ᱾ ᱛᱟᱯᱚᱨ ᱤᱛᱟᱹ ᱠᱚ ᱠᱤᱨᱤᱧ ᱟᱹᱜᱩᱭᱟ ᱠᱷᱟᱱ ᱤᱛᱟᱹ ᱠᱚ ᱠᱤᱨᱤᱧ ᱟᱹᱜᱩᱭᱟ ᱟᱨᱠᱚ ᱜᱮᱫᱟ᱾
ᱚ ᱢᱟᱱᱮ ᱟᱹᱞᱩ ᱜᱮ ᱚᱱᱟᱜᱮ ᱤᱛᱟᱹ ᱠᱚᱠᱚ ᱠᱤᱨᱤᱧᱟ ᱦᱮᱸ ᱥᱮ
ᱦᱮᱸ ᱦᱮᱸ ᱚᱱᱟ ᱯᱚᱝ ᱟᱹᱞᱩ᱾
ᱦᱮᱸ ᱪᱮᱫ ᱞᱮᱠᱟᱱᱟᱜ ᱦᱟᱥᱟ ᱨᱮᱠᱚ ᱪᱟᱥᱟ ᱟᱹᱞᱩ ᱫᱚ?
ᱚᱱᱟ ᱫᱚ ᱢᱟᱱᱮ ᱦᱟᱥᱟ ᱦᱟᱥᱟ ᱧᱚᱜ ᱨᱮᱜᱮᱠᱚ ᱨᱚᱦᱚᱭ-ᱟ᱾
ᱢᱟᱱᱮ ᱠᱟᱹᱴᱤᱡ ᱤᱭᱟ. ᱞᱚᱵᱚᱭ ᱞᱚᱜᱚᱭ ᱧᱚᱜ ᱦᱟᱥ
ᱦᱮᱸ ᱦᱮᱸ ᱦᱮᱸ ᱦᱮᱸ ᱜᱮᱡᱮᱨᱚᱜ ᱢᱟ ᱡᱟᱦᱟᱸ ᱢᱟᱹᱴᱭᱟᱹᱲ ᱨᱮᱫᱚ ᱫᱚᱢᱮ ᱫᱟ ᱢᱟᱹᱴᱭᱟᱹᱲ ᱨᱮᱫᱚ ᱵᱟᱝᱠᱚ ᱨᱚᱦᱚᱭ ᱜᱮᱭᱟ᱾ ᱢᱟᱹᱴᱭᱟᱹᱲ ᱦᱚᱸ ᱦᱩᱭ ᱫᱚ ᱦᱩᱭᱩᱜ-ᱟ ᱛᱮ ᱩᱱᱟᱹᱜ ᱢᱟᱹᱴᱭᱟᱹᱲ ᱫᱚ ᱵᱟᱝ᱾
ᱦᱮᱸ ᱦᱮᱸ ᱚ ᱛᱟᱦᱚᱞᱮ ᱚᱱᱟᱜᱮ ᱟᱹᱞᱩ ᱠᱚ ᱛᱟᱦᱚᱞᱮ ᱪᱟᱥ ᱛᱟᱨᱯᱚᱨᱮ ᱟᱨ ᱪᱤᱫᱠᱟ ᱠᱚ ᱪᱟᱥ ᱜᱮᱭᱟ?
ᱟᱹᱞᱩ ᱠᱚ ᱚᱱᱠᱟ ᱠᱚ ᱟᱨ ᱪᱮᱫ ᱠᱚ ᱞᱟᱹᱭᱟ᱾ ᱟᱨ ᱫᱟᱜ ᱦᱚᱸ ᱚᱱᱠᱟᱜᱮ ᱴᱟᱭᱤᱢ ᱨᱮ ᱯᱮ ᱫᱷᱟᱣ ᱯᱳᱱ ᱫᱷᱟᱣ ᱫᱟᱜ ᱠᱚ ᱮᱢᱟᱜ-ᱟ ᱚᱱᱠᱟ᱾ ᱪᱮᱫᱠᱟ ᱨᱚᱦᱚᱲᱚᱜᱼᱟ ᱚᱱᱠᱟ ᱟᱨᱠᱚ ᱦᱟᱥᱟᱣᱟᱜᱼᱟ ᱢᱤᱫ ᱫᱷᱟᱣ᱾
ᱚ ᱛᱟᱦᱚᱞᱮ ᱪᱮᱫ ᱞᱮᱠᱟ ᱠᱟᱛᱮ ᱠᱚ ᱯᱚᱝ ᱪᱚᱭᱟ ᱟᱹᱞᱩ ᱢᱟᱱᱮ ᱡᱟᱦᱟᱸ ᱚᱱᱟ ᱤᱛᱟᱹᱢ ᱠᱤᱨᱤᱧ ᱫᱚ ᱦᱮᱸ ᱥᱮ
ᱦᱮᱸ,
ᱚᱱᱟ ᱠᱤᱨᱤᱧ ᱠᱟᱛᱮ ᱪᱮᱜ ᱞᱮᱠᱟ ᱠᱟᱛᱮᱜ ᱠᱚ ᱯᱚᱝ ᱦᱚᱪᱚᱭᱟ?
ᱚᱱᱟ ᱫᱚᱠᱚ ᱨᱚᱦᱚᱭ ᱜᱚᱜ ᱠᱟᱜᱼᱟ, ᱰᱟᱭᱨᱮᱴ ᱠᱚ ᱨᱚᱦᱚᱭ ᱜᱚᱫ ᱠᱟᱜᱼᱟ᱾
ᱚ ᱦᱮᱸ-ᱦᱮᱸ, ᱛᱤᱱᱟᱹᱜ ᱫᱤᱱ ᱛᱟ ᱥᱚᱢᱚᱭᱮ ᱦᱟᱛᱟᱣᱟᱭ? ᱛᱤᱱᱟᱹᱜ?
ᱦᱟᱛᱟᱣᱟᱭ ᱚᱝᱠᱟ, ᱯᱟᱸᱪᱪᱷᱚ ᱫᱤᱱ᱾
ᱚ ᱛᱟᱨ
ᱛᱟᱯᱚᱨ ᱫᱷᱤᱨᱮ-ᱫᱷᱤᱨᱮ ᱫᱚᱥ ᱵᱟᱨᱚ ᱫᱤᱱᱼᱟᱦ᱾ ᱟ ᱩᱱᱫᱚ ᱟᱜ ᱠᱷᱟᱱ ᱫᱚᱢᱮ ᱞᱟᱛᱟᱨ ᱨᱮ ᱛᱟᱦᱮᱸ ᱞᱮᱝᱠᱷᱟᱱ ᱵᱟᱸ ᱧᱮᱞᱚᱜᱼᱟ, ᱫᱚᱥ ᱵᱟᱨᱟ ᱫᱤᱱ᱾ ᱯᱟᱸᱫᱽᱨᱟ ᱫᱤᱱ ᱚᱝᱠᱟ ᱞᱟᱜᱟᱜᱼᱟ ᱴᱟᱭᱤᱢ᱾
ᱦᱮᱸ, ᱦᱮᱸ!
ᱛᱟᱯᱚᱥ ᱫᱚᱢᱮ-ᱫᱚᱢᱮ ᱥᱟᱨ ᱠᱚ ᱱᱟᱦᱟᱜ ᱮᱥᱯᱨᱮ ᱦᱩᱭᱩᱜᱼᱟ, ᱵᱤᱥ ᱠᱚ ᱮᱥᱯᱨᱮ ᱦᱩᱭᱩᱜᱼᱟ ᱫᱚᱢᱮ᱾
ᱦᱮᱸ, ᱦᱮᱸ, ᱚᱱᱟ ᱫᱚ ᱪᱤᱠᱟ. ᱛᱮᱹᱢ ᱵᱩᱡᱟ ᱡᱮ ᱢᱮᱱᱛᱮ, ᱡᱮ ᱟᱞᱩ ᱦᱩᱭᱩᱜ ᱠᱟᱱᱟ ᱥᱮ ᱵᱟᱝ ᱢᱟᱱᱮ ᱪᱮᱜ ᱢᱟᱱᱮ ᱪᱤᱠᱟᱹ ᱛᱮᱢ ᱮᱢᱟᱜᱼᱟ, ᱡᱮ ᱱᱚᱣᱟ ᱨᱟᱱ ᱠᱚ ᱮᱢᱟᱜ ᱦᱩᱭᱩᱜᱼᱟ ᱥᱮ ᱪᱮᱫ?
ᱱᱟ ᱫᱟᱨᱮ ᱧᱮᱞ ᱛᱮᱜᱮ ᱵᱩᱡᱷᱟᱹᱜᱼᱟ᱾
ᱚ ᱢᱟᱱᱮ ᱧᱮᱞ ᱞᱮᱠᱷᱟᱱ ᱜᱮ ᱵᱩᱡᱟᱹᱜ ᱡᱮ ᱱᱚᱣᱟ ᱨᱟᱱ ᱮᱢᱟᱜ ᱦᱩᱭᱩᱜ-ᱟ, ᱥᱮ!
ᱦᱮᱸ, ᱱᱚᱣᱟ ᱨᱟᱱ ᱮᱢᱟᱜ ᱭᱩᱜᱼᱟ᱾ ᱨᱟᱱᱮᱢ ᱵᱟᱲᱟᱭ ᱠᱷᱟᱱ, ᱨᱟᱱ ᱧᱩᱛᱩᱢᱮᱢ ᱞᱟᱹᱭ ᱠᱮ ᱫᱚᱠᱟᱱ ᱨᱮ ᱟᱨ ᱵᱟᱝᱠᱷᱟᱱ ᱫᱟᱨᱮ ᱱᱟᱜ ᱨᱳᱜᱽ ᱞᱟᱹᱭ ᱦᱩᱭᱩᱜ ᱛᱟᱢᱟ᱾
ᱦᱳᱭ ᱡᱮ ᱱᱚᱣᱟ ᱤᱭᱟᱹ ᱠᱟᱱᱟ, ᱦᱮᱸ ᱥᱮ ᱚ ᱚᱱᱠᱟ ᱠᱟᱛᱮᱢ ᱮᱢᱟᱜᱼᱟ᱾
ᱦᱮᱸ᱾
ᱟ‌ ᱛᱟ ᱫᱟᱜ ᱠᱚᱫᱚ ᱪᱤᱜᱠᱟ ᱠᱟᱛᱮᱜ ᱮᱢᱟᱜ ᱦᱩᱭᱩᱜᱼᱟ, ᱫᱟᱜ ᱠᱚ ᱯᱩᱣᱟᱜ ᱦᱩᱭᱩᱜᱼᱟ, ᱛᱤᱱ ᱠᱚᱨᱮ?
ᱦᱳᱭ᱾ ᱯᱩᱭᱞᱳ ᱫᱷᱟᱣ ᱫᱚ ᱟᱸᱜ ᱠᱷᱟᱱ ᱫᱟᱜ ᱮᱢ ᱯᱟᱡᱟᱣ ᱠᱮᱜᱼᱟ,
ᱦᱮᱸ, ᱦᱮᱸ᱾
ᱯᱳᱭᱞᱳ ᱨᱚᱦᱚᱭ ᱠᱟᱛᱮᱜ ᱢᱤᱫ ᱵᱟᱨ ᱫᱤᱱ ᱯᱚᱨᱮ ᱫᱚ ᱫᱟᱜ ᱮᱢ ᱯᱟᱡᱟᱣᱟᱜᱼᱟ, ᱟᱜ ᱠᱷᱟᱱ ᱛᱟᱯᱚᱨᱮ ᱡᱚᱠ- -ᱠᱷᱚᱱ, ᱡᱚᱠᱷᱚᱱ ᱯᱚᱝᱮᱱᱟ ᱥᱮ ᱦᱟᱨᱟᱭᱮᱱᱟ,
ᱮᱸ,
ᱟᱫᱚᱢ ᱥᱟᱨ ᱠᱚ ᱮᱢ ᱠᱟᱛᱮᱢ ᱦᱟᱥᱟ ᱠᱮᱫᱟ, ᱥᱟᱨ ᱠᱩᱞ ᱠᱚ ᱮᱢ ᱠᱟᱛᱮᱢ ᱦᱟᱥᱟ ᱠᱮᱫᱟ᱾ ᱦᱟᱥᱟ ᱠᱟᱛᱮᱜ ᱚᱱᱟ, ᱟᱨᱚ ᱚᱱᱟ ᱦᱟᱥᱟ ᱠᱟᱹᱴᱤᱡ ᱢᱤᱜ ᱵᱟᱨ ᱫᱤᱱ ᱯᱚᱨᱮ ᱤᱭᱟᱹᱜ ᱟ ᱛᱚ, ᱠᱷᱟᱱ ᱚᱱᱟ ᱫᱚᱥᱮ ᱧᱩᱨᱩ ᱪᱟᱵᱟᱜᱼᱟ, ᱛᱚ ᱢᱤᱜ ᱵᱟᱨ ᱫᱤᱱ ᱯᱚᱨᱮ ᱟᱨᱚ ᱫᱟ ᱮᱢ ᱢᱟᱣᱫᱟ᱾
ᱟᱹᱣ,
ᱟᱫᱚ ᱮᱥᱯᱨᱮ ᱟᱨᱟᱢᱵᱚ ᱦᱩᱭᱩᱜᱼᱟ᱾
ᱠᱟ ᱠᱟᱛᱮ ᱛᱟᱞᱮ ᱮᱥᱯᱨᱮ ᱭᱟᱠᱚ ᱦᱮ ᱥᱮ!
ᱦᱩᱸ᱾ ᱟᱨᱚ ᱚᱝᱠᱟᱜᱮ ᱫᱚᱢᱮ ᱜᱮ ᱡᱚᱠᱷᱚᱱ ᱨᱚᱦᱚᱲ ᱱᱟ, ᱟᱨᱚ ᱫᱟᱜ ᱠᱚ ᱮᱢᱟᱜᱼᱟ᱾
ᱦᱮᱸ, ᱛᱚ, ᱛᱟᱞᱮ ᱚᱱᱟᱜᱮ, ᱛᱟᱞᱮ ᱚᱱᱠᱟ ᱠᱟᱛᱮᱫ ᱯᱩᱭᱤᱥᱯᱨᱮ ᱟᱨ ᱛᱟᱞᱮ ᱦᱟᱨᱟ ᱠᱟᱛᱮᱫ, ᱛᱟᱨᱯᱚᱨᱮ ᱟᱫᱚᱢ ᱤᱭᱟᱹᱭᱟ ᱦᱮ ᱥᱮ, ᱛᱟᱲᱟᱣᱟᱢ, ᱦᱮ ᱥᱮ!
ᱦᱮᱸ, ᱫᱟᱨᱮ ᱟᱡ ᱛᱮᱜᱮ ᱢᱟᱹᱲᱩᱨ ᱠᱟᱛᱮᱜ ᱜᱩᱡᱩᱜᱼᱟ᱾
ᱛᱷᱟᱞᱮ ᱚᱱᱟ ᱟᱲᱟᱜ ᱠᱚᱦᱚᱸ ᱠᱚ ᱡᱚᱢᱟᱛᱚ, ᱡᱟᱦᱟᱸ ᱚᱱᱟ ᱫᱟᱨᱮᱜ ᱫᱚ?
ᱦᱮᱸ, ᱦᱮᱸ, ᱦᱮᱸ᱾
ᱚᱱᱟ ᱟᱲᱟᱜ ᱫᱚ ᱢᱟᱱᱮ, ᱪᱤᱠᱟᱹᱛᱮᱢ ᱵᱩᱡᱟ, ᱡᱮ ᱢᱮᱱᱛᱮ ᱛᱳᱜ ᱫᱚ ᱡᱚᱢ ᱜᱟᱱ ᱠᱟᱱᱟ ᱥᱮ ᱵᱟᱝ?
ᱦᱮᱸ, ᱵᱚᱲᱚ-ᱵᱚᱲᱚ ᱦᱟᱲᱟᱜᱼᱟ, ᱡᱚᱠᱷᱚᱱ ᱩᱱ ᱥᱚᱢᱚᱭ᱾
ᱚ, ᱛᱚᱠᱷᱚᱱ ᱜᱮᱢ ᱤᱭᱟᱹᱭᱟ ᱦᱮ ᱥᱮ!
ᱦᱮᱸ, ᱠᱟ ᱦᱮᱴᱮᱪᱟᱠᱚ, ᱟᱨᱠᱚ ᱜᱮᱛᱟᱨᱠᱚ ᱵᱷᱟᱡᱤᱭᱟ᱾
ᱚ ᱵᱷᱟᱜᱤ ᱜᱮ ᱵᱩᱡᱷᱟᱹᱜ-ᱟ ᱥᱮ ᱡᱚᱢ ᱵᱟᱲᱟ ᱠᱟᱫ ᱜᱮᱭᱟᱢ ᱛᱟᱞᱦᱮ ᱟᱢ ᱫᱚ?
ᱵᱷᱟᱜᱮ ᱜᱮ ᱵᱩᱡᱷᱟᱜ-ᱟ᱾
ᱚᱻ ᱛᱟᱨᱯᱚᱨ ᱛᱟᱦᱞᱮ ᱚᱱᱟ ᱟᱲᱟᱜ ᱠᱚ ᱡᱩᱫᱤᱢ ᱤᱭᱟᱹᱭᱟ ᱛᱟᱦᱞᱮ ᱟᱞᱩ ᱫᱚ ᱵᱟᱝ ᱪᱤᱠᱟᱹᱜ-ᱟ ᱛᱚ ᱦᱮᱸ ᱥᱮ?
ᱵᱟᱝ ᱪᱤᱠᱟᱹ ᱜᱚᱫᱚᱜ-ᱟ, ᱟᱫᱚ ᱡᱷᱚᱛᱛᱚ ᱛᱚ ᱠᱷᱟᱱ ᱵᱟᱢ ᱢᱩᱰᱨᱟᱹᱭᱟᱜ-ᱟ, ᱦᱟᱱᱟ ᱴᱟᱜ ᱫᱟᱨᱮ ᱨᱮᱱᱟᱜ ᱵᱟᱨ ᱵᱟᱨᱭᱟ ᱜᱟᱱ ᱱᱚᱣᱟ ᱴᱟ ᱫᱟᱨᱮ ᱨᱮᱱᱟᱜ ᱵᱟᱨᱭᱟ ᱜᱟᱱ ᱚᱱᱠᱟ ᱢᱩᱰᱨᱟᱹᱭᱫᱟ᱾
ᱦᱳᱭ, ᱡᱷᱚᱛᱚ ᱢᱩᱰᱨᱟᱹ ᱞᱮᱠᱷᱟᱱ ᱤᱭᱟᱹᱜ ᱦᱮᱸ ᱥᱮ᱾
ᱦᱩᱸ᱾
ᱚᱱᱠᱟ ᱠᱟᱛᱮᱜ ᱜᱮ ᱛᱟᱞᱦᱮ ᱦᱩᱭᱩᱜ-ᱟ ᱛᱟᱨᱯᱚᱨᱮ ᱟᱞᱩᱢ ᱛᱟᱲᱟᱣᱟ ᱦᱮᱸ ᱥᱮ᱾
ᱦᱮᱸ᱾
ᱚ, ᱟᱞᱩᱢ ᱛᱟᱲᱟᱣᱟ᱾ ᱛᱟᱲᱟᱣ ᱠᱟᱛᱮᱫ ᱟᱫᱚᱢ ᱤᱭᱟᱹᱭᱟ ᱧᱮ ᱚᱠᱟ ᱠᱚ ᱢᱟᱱᱮ ᱢᱟᱨᱟᱝᱚᱜ-ᱟ ᱵᱷᱟᱜᱤ ᱜᱮ ᱦᱮᱸ ᱥᱮ᱾
ᱦᱩᱸ᱾
ᱚ᱾
ᱫᱟᱨᱮ ᱥᱟᱠᱟᱢ ᱥᱟᱥᱟᱝ ᱪᱟᱵᱟᱜ-ᱟ, ᱢᱟᱹᱨᱩᱲ ᱪᱟᱵᱟᱜ-ᱟ ᱛᱟᱨᱯᱚᱨ ᱠᱚ ᱛᱟᱲᱟᱣᱟ᱾
ᱚᱱᱟ ᱫᱟᱨᱮᱢ ᱧᱮᱞᱟ ᱡᱮ ᱡᱚᱠᱷᱚᱱ ᱥᱟᱥᱟᱝ ᱠᱟᱱᱟ, ᱥᱟᱠᱟᱢ ᱠᱚ ᱠᱟᱹᱴᱤᱡ ᱤᱭᱟᱹ ᱠᱟᱱᱟ ᱦᱮᱸ ᱥᱮ᱾
ᱦᱩᱸ᱾
ᱡᱚᱠᱷᱚᱱᱮᱢ ᱤᱭᱟᱹᱭᱟ᱾
ᱦᱩᱸ᱾
ᱱᱮᱥ ᱫᱚ ᱟᱞᱮ ᱥᱮᱫ ᱫᱚ ᱟᱞᱩ ᱨᱮᱱᱟᱜ ᱫᱟᱢ ᱠᱚᱢ ᱜᱮᱭᱟ᱾
ᱚ ᱦᱮᱸ, ᱱᱮᱛᱟᱨ ᱫᱚ ᱱᱤᱭᱟᱹ ᱫᱷᱟᱣ ᱫᱚ ᱠᱚ ᱠᱚᱢ ᱠᱟᱫᱟ ᱥᱮ ᱪᱮᱫ?
ᱟᱹᱰᱤ ᱠᱚᱢ ᱛᱮᱞᱮ ᱚᱱᱠᱟ, ᱟᱹᱰᱤ ᱠᱚᱢ ᱛᱮᱞᱮ ᱟᱹᱠᱷᱨᱤᱧ ᱠᱟᱣᱱᱟ᱾
ᱚ, ᱦᱮᱸᱛᱚ᱾ ᱛᱟᱦᱞᱮ ᱚᱱᱟ ᱜᱮ ᱟᱫᱚ ᱟᱞᱩ ᱠᱚᱫᱚ ᱢᱤᱫ ᱯᱚᱠᱠᱷᱮ ᱫᱚ ᱞᱟᱵᱽ ᱦᱚᱸ ᱢᱮᱱᱟᱜ-ᱟ ᱥᱮ ᱡᱩᱫᱤ ᱯᱚᱨᱮ ᱛᱮᱢ ᱟᱠᱷᱨᱤᱧᱟ᱾
ᱦᱩᱸ, ᱥᱴᱳᱨ ᱨᱮᱢ ᱧᱟᱢ ᱞᱮᱠᱷᱟᱱ᱾
ᱦᱩᱸ ᱦᱩᱸ᱾
ᱥᱴᱳᱨ ᱨᱮ ᱫᱚᱦᱚ ᱠᱟᱜ ᱦᱩᱭ ᱠᱚᱜ-ᱟ ᱡᱚᱠᱷᱚᱱ ᱫᱟᱢ ᱠᱚᱜ-ᱟ ᱩᱱ ᱥᱚᱢᱚᱭ ᱩᱰᱩᱠ ᱠᱟᱛᱮᱫ ᱟᱠᱷᱨᱤᱧ ᱦᱩᱭ ᱠᱚᱜ-ᱟ᱾ ᱦᱩᱸ, ᱟᱨ ᱟᱞᱮ ᱥᱮᱫ ᱫᱚ ᱢᱤᱱᱤ ᱫᱟᱜ ᱛᱚ ᱟᱞᱮ ᱥᱮᱫ ᱫᱚ᱾
ᱢᱟᱱᱮ ᱢᱤᱱᱤ ᱫᱟᱜ ᱢᱟᱱᱮ ᱚᱱᱮ ᱠᱷᱮᱛ ᱠᱷᱮᱛ ᱨᱮ ᱤᱭᱟᱹ ᱦᱮᱸ ᱥᱮ?
ᱦᱮᱸ ᱦᱮᱸ ᱠᱤᱨᱤᱧ ᱠᱟᱛᱮᱫ ᱵᱤᱜᱷᱟᱹ ᱨᱮ ᱚᱝᱠᱟ ᱯᱚᱭᱥᱟ ᱠᱚ ᱦᱟᱛᱟᱣᱟ᱾
ᱢᱟᱱᱮ ᱠᱷᱮᱛ ᱠᱷᱮᱛ ᱠᱚᱨᱮ ᱜᱮ ᱚᱱᱟ ᱤᱭᱟᱹ ᱫᱟᱜ ᱢᱮᱱᱟᱜ-ᱟ?
ᱦᱮᱸ ᱦᱮᱸ ᱦᱮᱸ, ᱦᱮᱸ ᱟᱫᱚ ᱱᱟᱞᱟ ᱠᱟᱛᱮᱜ ᱮᱢ ᱤᱫᱤ ᱡᱚᱝᱟᱜ-ᱟ ᱫᱟᱜ᱾
ᱟᱨ ᱛᱟᱞᱦᱮ ᱚᱸᱰᱮ ᱡᱟᱦᱟᱸᱭᱟᱜ ᱤᱭᱟᱹ ᱠᱟᱱᱟ ᱚᱱᱟ ᱠᱤᱨᱤᱧᱟᱢ?
ᱦᱩᱸ, ᱫᱟᱜ-ᱮᱢ ᱦᱟᱛᱟᱣᱟᱢ᱾
ᱚ, ᱛᱟᱨᱯᱚᱨᱮ ᱢᱟᱱᱮ ᱵᱤᱜᱷᱟᱹ ᱦᱤᱥᱟᱹᱵᱽ ᱫᱟᱢ ᱠᱚ ᱦᱟᱛᱟᱣᱟ ᱛᱤᱱᱟᱹᱜ ᱠᱟ
ᱦᱮᱸ ᱦᱮᱸ ᱦᱮᱸ, ᱦᱳᱭ ᱚᱝᱠᱟ ᱜᱮᱠᱚ ᱦᱟᱛᱟᱣᱟ᱾
ᱚ᱾ ᱛᱟᱞᱦᱮ ᱵᱤᱜᱷᱟᱹ ᱨᱮ ᱛᱤᱱᱟᱹᱜ ᱠᱟᱛᱮᱜ ᱠᱚ ᱦᱟᱛᱟᱣ ᱜᱮᱭᱟ?
ᱵᱤᱜᱷᱟᱹ ᱨᱮᱫᱚ ᱤᱧ ᱫᱚ ᱱᱟᱜ ᱠᱷᱟᱱ ᱫᱟᱜ ᱯᱟᱡᱟᱣ ᱠᱚᱨᱮ ᱫᱚ, ᱯᱟᱡᱟᱣ ᱨᱤᱧ ᱥᱮᱱ ᱵᱟᱲᱟᱣ ᱠᱟᱱ ᱨᱮᱦᱚᱸ ᱢᱟᱱᱮ ᱯᱚᱭᱥᱟ ᱮᱢ ᱠᱚᱫᱚ ᱵᱟᱹᱧ ᱪᱟᱞᱟᱣ ᱵᱟᱲᱟᱣ ᱠᱟᱱᱟᱹᱧ, ᱤᱧ ᱵᱟ ᱜᱮ ᱪᱟᱞᱟᱣ ᱵᱟᱲᱟ ᱠᱟᱱᱟᱭ ᱛᱚ ᱵᱟᱹᱧ ᱵᱟᱲᱟᱭᱟ᱾
ᱚ, ᱦᱮᱸᱛᱚ ᱢᱟᱱᱮ ᱢᱟᱱᱮ ᱢᱟᱱᱮ ᱩᱱᱠᱩ ᱫᱚ ᱡᱟᱦᱟᱸᱭᱟᱜ ᱠᱟᱱᱟ ᱚᱸᱰᱮᱜᱮ ᱤᱭᱟᱹ ᱩᱱᱤᱢ ᱢᱮᱛᱟᱭ ᱠᱷᱟᱱ ᱜᱮ ᱡᱮ ᱢᱮᱱᱛᱮ ᱫᱟᱜ ᱫᱚᱨᱠᱟᱨᱚᱜ ᱛᱤᱧᱟᱹ᱾
ᱦᱩᱸ, ᱦᱮᱸ᱾
ᱛᱚᱭ ᱮᱢᱟᱢᱟ ᱦᱮᱸᱥᱮ,
ᱦᱮᱸ ᱦᱮᱸ ᱟᱫᱚ ᱯᱚᱭᱥᱟᱢ ᱮᱢ ᱠᱟᱛᱟᱭᱟ᱾
ᱚ ᱦᱮᱸ ᱛᱚ,
ᱚ ᱛᱟᱦᱞᱮ ᱟᱫᱚ ᱚᱱᱟᱜᱮ, ᱛᱟᱦᱚᱞᱮ ᱢᱟᱱᱮ ᱚᱱᱠᱟ ᱠᱟᱛᱮᱢ ᱤᱭᱟᱹᱭᱟ ᱯᱳᱭᱟᱢ ᱦᱮᱸᱥᱮ,
ᱦᱮᱸ᱾
ᱚ ᱛᱟᱦᱚᱞᱮ ᱟᱞᱩ ᱫᱚ ᱛᱟᱦᱚᱞᱮ, ᱢᱤᱫ ᱢᱤᱫ ᱫᱷᱟᱣ ᱜᱮᱢ ᱡᱚᱠᱷᱚᱱᱮᱢ ᱨᱚᱦᱚᱭᱟ ᱛᱟᱦᱚᱞᱮ ᱟᱫᱚ ᱢᱤᱫ ᱫᱷᱟᱣ ᱜᱮᱛᱚᱢ ᱤᱭᱟᱹᱭᱟ ᱦᱮᱸᱥᱮ ᱟᱫᱚᱢ ᱛᱟᱲᱟᱣᱟ ᱟᱨᱦᱚᱸ, ᱥᱟᱨᱮᱜ ᱛᱟᱦᱮᱱ ᱜᱮᱭᱟ ᱥᱮ ᱵᱟᱝ ᱛᱟᱦᱮᱱ ᱜᱮᱭᱟ?
ᱟᱞᱳ ᱚᱱᱠᱟ, ᱛᱩᱢᱟᱹᱞ ᱠᱚᱠᱚ ᱦᱤᱡᱩᱜᱼᱟ ᱩᱝᱠᱩ ᱠᱚᱠᱚ ᱤᱫᱤ ᱜᱮᱭᱟ ᱛᱟᱦᱮᱱ ᱜᱮᱭᱟ ᱦᱟᱸᱜ ᱠᱷᱟᱱ ᱢᱤᱫ ᱵᱟᱨᱭᱟ ᱠᱚᱫᱚ ᱛᱟᱦᱮᱱ ᱜᱮᱭᱟ᱾ ᱡᱚᱛᱛᱚ ᱱᱟᱠᱷᱟᱱ ᱚᱦᱚᱢ ᱦᱟᱞᱟᱝ ᱪᱟᱵᱟ ᱠᱮᱭᱟ ᱛᱚ ᱢᱩᱱᱤᱥ, ᱥᱟᱞᱮᱥᱮᱫ ᱛᱮᱠᱚ ᱦᱤᱡᱩᱜᱼᱟ ᱢᱩᱱᱤᱥ ᱠᱚᱣᱟᱞᱮ,
ᱦᱮᱸ ᱦᱮᱸ,
ᱚ ᱚᱱᱠᱟᱱ ᱵᱮᱯᱟᱨ ᱛᱟᱦᱚᱞᱮ᱾
ᱦᱩᱸ,
ᱛᱟᱦᱚᱞᱮ ᱢᱩᱱᱤᱥ ᱠᱚᱣᱟᱢ ᱛᱟᱨᱯᱚᱨᱮ ᱩᱱᱠᱩ ᱠᱚ ᱛᱟᱲᱟᱣᱟ ᱦᱮᱸᱥᱮ ᱟᱫᱚ ᱩᱱᱠᱩ ᱫᱚ, ᱟᱞᱩ ᱠᱚᱢ ᱮᱢᱟ ᱠᱚ ᱨᱮᱦᱚᱸ ᱜᱟᱱᱚᱜᱼᱟ ᱟᱨ ᱯᱚᱭᱥᱟ ᱠᱚᱢ ᱮᱢᱟ ᱠᱚ ᱨᱮᱦᱚᱸ ᱜᱟᱱᱚᱜ ᱜᱮᱭᱟ ᱦᱮᱸ ᱥᱮ᱾
ᱦᱮᱸ ᱢᱤᱜ ᱵᱚᱥᱛᱟ ᱠᱟᱛᱮᱜ ᱟᱞᱩ ᱟᱨ ᱯᱚᱭᱥᱟ᱾
ᱦᱮᱸ ᱟᱞᱩ ᱠᱚ ᱦᱟᱛᱟᱣᱟ ᱯᱚᱭᱥᱟ ᱦᱚᱸ ᱵᱟᱱᱟᱨ ᱜᱮ,
ᱩᱸ ᱩ ᱦᱳᱭ ᱦᱳᱭ ᱢᱟᱱᱮ ᱡᱚᱠᱷᱚᱱ ᱚᱲᱟᱜ ᱠᱚ ᱦᱤᱡᱩᱜᱼᱟ ᱩᱱ ᱥᱚᱢᱚᱭ, ᱡᱚᱠᱷᱚᱱ ᱚᱲᱟᱜ ᱠᱚ ᱦᱤᱡᱩᱜᱼᱟ ᱩᱱ ᱥᱚᱢᱚᱭ ᱢᱤᱜ ᱵᱚᱥᱛᱟ ᱠᱟᱛᱮᱜ ᱟᱞᱩ,
ᱛᱚ ᱦᱮᱸ ᱦᱮᱸ᱾
ᱟᱨ ᱯᱚᱭᱥᱟ ᱫᱚ ᱟᱨ ᱛᱤᱱᱟᱹᱜ ᱠᱚ ᱠᱟᱹᱢᱤ ᱠᱟᱫᱟ ᱡᱷᱚᱛᱚ ᱯᱚᱭᱥᱟ᱾
ᱦᱩᱸ ᱯᱚᱭᱥᱟ ᱜᱮᱢ ᱮᱢᱟᱠᱚᱣᱟ ᱦᱮᱸᱥᱮ᱾ ᱚ ᱚᱱᱠᱟ ᱠᱟᱛᱮ ᱜᱮ ᱟᱞᱩ ᱠᱚᱫᱚ ᱠᱚ ᱤᱭᱟᱹᱭᱟ ᱪᱟᱥ ᱟᱠᱚ,
ᱦᱩᱸ,
ᱟᱞᱩ ᱫᱚ ᱛᱟᱦᱚᱞᱮ ᱪᱮᱜ ᱫᱤᱱ ᱠᱚ ᱪᱟᱥ ᱜᱮᱭᱟ ᱨᱮᱭᱟᱲ ᱫᱤᱱ ᱥᱮ ᱜᱚᱨᱚᱢ ᱫᱤᱱ?
ᱩᱸ ᱦᱩᱲᱩ ᱠᱚ ᱨᱟᱠᱟᱵ ᱠᱟᱛᱮᱜ ᱠᱚ ᱨᱚᱦᱚᱭᱟ᱾
ᱚ ᱦᱩᱲᱩ ᱠᱚ ᱮᱠᱷᱚᱱ, ᱦᱩᱲᱩ ᱠᱚ ᱡᱚᱠᱷᱚᱱ ᱢᱟᱱᱮᱢ ᱤᱨ ᱤᱭᱟᱹᱭᱟ ᱥᱮ ᱥᱟᱢᱴᱟᱣᱟᱢ ᱛᱟᱨᱯᱚᱨᱮ,
ᱦᱮᱸ ᱦᱮᱸ ᱦᱮᱸ᱾
ᱛᱚᱠᱷᱚᱱ ᱠᱚ ᱤᱭᱟᱹᱭᱟ ᱦᱮᱸ ᱥᱮ᱾
ᱦᱩᱸ ᱵᱚᱨᱥᱟ ᱠᱚ ᱦᱩᱲᱩ ᱠᱚ ᱨᱟᱠᱟᱵᱟ ᱛᱟᱯᱚᱨ ᱠᱚ ᱥᱤ ᱵᱟᱲᱟ ᱠᱟᱛᱮᱜ ᱠᱚ ᱨᱚᱦᱚᱭᱟ᱾